ᱦᱮᱞᱳ ᱦᱮᱸ ᱟᱸᱡᱚᱢᱚᱜ ᱠᱟᱱᱟ ᱵᱳᱚᱭᱟ? ᱟᱨ ᱪᱮᱫ ᱠᱚᱵᱤᱱ ᱪᱤᱠᱟᱹᱭᱮᱜ-ᱟ?
ᱪᱮᱫ ᱜᱮ ᱵᱟᱝ ᱚᱱᱠᱟ ᱫᱚ ᱪᱮᱫ ᱜᱮ ᱵᱟᱞᱤᱧ ᱪᱤᱠᱟᱹᱭᱟ ᱱᱚᱜ ᱚᱭᱫᱩᱲᱩᱵ ᱟᱢ ᱫᱚ ᱪᱮᱫ ᱮᱢ ᱪᱤᱠᱟᱹᱭᱮᱫᱼᱟ? ᱟᱫᱚ ᱪᱮᱫ ᱮᱢ ᱪᱤᱠᱟᱹᱭᱮᱫᱟ ᱵᱚᱭᱥᱟ? ᱫᱟᱠᱟ ᱠᱚᱫᱚ ᱡᱚᱢ ᱦᱩᱭ ᱠᱟᱱᱟ᱾
ᱟᱪᱪᱷᱟ ᱟᱪᱪᱷᱟ, ᱟᱹᱞᱤᱧ ᱦᱚᱸ ᱱᱚᱜᱼᱚᱭ ᱜᱤᱛᱤᱡ ᱜᱤᱛᱤᱡ ᱵᱟᱲᱟ ᱦᱩᱭᱩ ᱟᱠᱟᱱᱟ᱾
ᱟᱪᱪᱷᱟ
ᱫᱟᱠᱟ ᱠᱚᱢᱟ ᱮᱱᱟᱝ ᱨᱮᱜᱮ ᱡᱚᱢ ᱦᱩᱭ ᱡᱚᱢ ᱦᱩᱭ ᱠᱟᱱᱟ,
ᱟᱪᱪᱷᱟ, ᱛᱟᱦᱚᱞᱮ ᱱᱟᱯᱟᱭ ᱜᱮᱭᱟᱢ ᱛᱚ?
ᱦᱮᱸ ᱱᱟᱯᱟᱭ ᱜᱮ ᱟᱢ ᱜᱮ ᱪᱮᱫ ᱞᱮᱠᱟ?
ᱤᱧ ᱦᱚᱸ ᱱᱟᱯᱟᱭ ᱜᱤ ᱚᱲᱟᱜ ᱠᱚᱨᱮ ᱦᱚᱸ ᱱᱟᱯᱟᱭ ᱜᱮ᱾
ᱱᱟᱯᱟᱭ ᱜᱮ ᱟᱨ ᱪᱮᱫ ᱱᱤᱭᱟᱹ ᱦᱟᱹᱞᱤ ᱪᱮᱫ ᱠᱚᱯᱮ ᱪᱤᱠᱟᱹ ᱵᱟᱲᱟᱭᱮᱫᱟ?
ᱪᱮᱫ ᱜᱮ ᱵᱟᱝ ᱦᱚᱜᱼᱚᱭ ᱛᱚ ᱫᱟᱜ ᱦᱚᱞᱟᱭ ᱫᱟᱜ ᱵᱟᱲᱟ ᱠᱮᱜᱼᱟ ᱟᱫᱚ ᱛᱮᱦᱮᱧ ᱫᱚ ᱚᱲᱟᱜ ᱠᱚᱨᱮ ᱜᱮ᱾
ᱟᱪᱪᱷᱟ᱾ ᱟᱨ ᱫᱟᱜ ᱡᱟᱯᱳᱛ ᱠᱚᱫᱚ?
ᱫᱟᱜ ᱡᱟᱹᱯᱩᱫ ᱠᱚᱫᱚ ᱦᱚᱞᱟᱭ ᱫᱟᱜ ᱠᱮᱫᱟ ᱟᱫᱚ ᱛᱮᱦᱮᱧ ᱫᱚ ᱚᱱᱠᱟ ᱫᱚ ᱥᱤᱛᱩᱝ ᱠᱟᱫᱟᱭ ᱛᱮᱦᱮᱧ ᱫᱚ ᱵᱟᱭ ᱫᱟᱜ ᱠᱟᱫᱟ
ᱟᱪᱪᱷᱟ ᱟᱪᱪᱷᱟ᱾
ᱟᱨ ᱱᱩᱭ ᱪᱟᱥᱵᱟᱥ ᱠᱚ ᱛᱟᱦᱚᱞᱮ ᱤᱭᱟᱹ ᱦᱩᱭ ᱠᱟᱱᱟ
ᱚᱠᱟᱞᱮᱠᱟ?
ᱫᱟᱜ ᱡᱟᱹᱲᱤ ᱟᱞᱮ ᱥᱮᱫ ᱱᱚᱜᱼᱚ ᱚᱭ ᱠᱤᱪᱷᱩ ᱫᱤᱱ ᱦᱩᱭ ᱞᱮᱱᱟ ᱫᱩ ᱛᱤᱱ ᱫᱤᱱ ᱞᱟᱦᱟ ᱫᱟᱜ ᱞᱮᱫᱟᱭ, ᱟᱨ ᱦᱟᱯᱮ ᱱᱤᱭᱟᱹ ᱵᱟᱨ ᱫᱤᱱ ᱫᱚ ᱵᱟᱭ ᱫᱟᱜ ᱟᱠᱟᱫᱟᱭ
ᱟᱪᱪᱷᱟ
ᱦᱮᱸ ᱫᱟᱞᱟ ᱛᱟᱞᱟ ᱨᱮ ᱛᱟᱞᱟ ᱛᱟᱞᱟᱨᱮ ᱫᱟᱜ ᱜᱮᱟᱭ ᱟᱨ ᱢᱤᱫ ᱫᱷᱟᱣ ᱵᱟᱨ ᱫᱷᱟᱣ ᱫᱚ ᱚᱱᱠᱟ ᱵᱟ ᱚᱱᱠᱟ ᱥᱤᱛᱩᱝ ᱮᱟᱭ ᱫᱟᱜ ᱫᱤᱱ ᱛᱚ ᱥᱮᱴᱮᱨᱮᱱᱟ ᱛᱚ ᱟᱯᱮ ᱥᱮᱫ ᱫᱚ?
ᱪᱟᱥ ᱠᱟᱹᱢᱤ ᱫᱤᱱ ᱦᱚᱸ ᱥᱮᱴᱮᱨ ᱮᱱᱟ, ᱛᱟᱦᱚᱞᱮ ᱟᱯᱮ ᱥᱮᱱ ᱫᱚ ᱪᱟᱥ ᱠᱟᱹᱢᱤ ᱫᱚ ᱚᱠᱟᱞᱮᱠᱟ?
ᱟᱞᱮ ᱥᱮᱱ ᱪᱟᱥ ᱠᱟᱹᱢᱤ ᱱᱚᱜ-ᱚᱭ ᱛᱚ ᱛᱚᱲᱟ ᱠᱚ ᱮᱢ ᱦᱩᱭᱩᱜ ᱠᱟᱱᱟ ᱟᱨ ᱛᱚᱲᱟ ᱠᱚ ᱛᱚ ᱮᱢ ᱠᱟᱛᱮ ᱠᱟᱹᱴᱤᱡ ᱦᱟᱨᱟ ᱧᱚᱜ ᱟᱠᱟᱱᱟ ᱚᱱᱟ
ᱟᱪᱪᱷᱟ
ᱠᱟᱹᱛᱤᱡ ᱠᱟᱹᱛᱤᱡ ᱛᱮ
ᱦᱳᱭ ᱦᱳᱭ
ᱟᱨ ᱚᱱᱟ ᱚᱱᱟᱜᱮ ᱱᱟᱜ ᱦᱟᱨᱟ ᱠᱟᱛᱮᱜ ᱛᱟᱨᱯᱚᱨᱮ ᱟᱨᱦᱚ ᱫᱟᱜᱟᱭ ᱦᱟᱜ ᱾ ᱯᱴᱤ ᱫᱟ ᱢᱴᱤ ᱚᱱᱟᱱᱟ ᱦᱟᱨᱟ ᱧᱚᱜᱚᱼᱟ ᱚᱱᱟᱜᱮ ᱴᱷᱤᱠ ᱯᱩᱨᱟᱹ ᱦᱟᱹᱨᱭᱟᱹᱲ ᱜᱮ ᱯᱩᱨᱟᱹ ᱟᱱᱟᱴᱟᱜ ᱧᱮᱞᱜᱚᱫᱚᱼᱟ ᱡᱚᱠᱷᱚᱱᱼᱼ
ᱦᱚᱭ ᱦᱚᱭ
ᱚ ᱯᱩᱨᱟᱹ ᱦᱟᱨᱟ ᱩᱛᱟᱹᱨᱚᱜ-ᱟ ᱾
ᱦᱳᱭ
ᱯᱩᱨᱟᱹ ᱚᱱᱟ ᱞᱟᱜᱟᱣ ᱪᱷᱩᱴᱷᱟᱹᱣ ᱦᱩᱭᱩᱜ-ᱟ᱾ ᱦᱮᱸ ᱨᱚᱦᱚᱭ ᱞᱮᱠᱟ ᱫᱚ ᱟᱭᱨᱤ, ᱦᱩᱭᱩᱜ-ᱟ ᱚᱱᱟ ᱫᱚ
ᱦᱮᱸ ᱛᱟᱦᱚᱞᱮ ᱚᱱᱠᱟ ᱟᱯᱮᱥᱮᱱ ᱫᱚ ᱯᱚᱨᱚᱵᱽ ᱠᱚᱫᱚ ᱪᱮᱫ ᱠᱚ ᱦᱩᱭᱩᱜ ᱜᱮᱭᱟ?
ᱟᱞᱮ ᱥᱮᱫ ᱯᱚᱨᱚᱵᱽ ᱫᱚ ᱱᱚᱜ-ᱚᱭ ᱱᱤᱛᱚᱜ ᱮᱸᱻᱻ ᱫᱮᱜᱤᱧ ᱡᱮ ᱡᱩᱫᱤ ᱱᱚᱭ ᱯᱟᱱᱰ
ᱦᱳᱭ ᱦᱳᱭ
ᱥᱩᱞᱚᱷ ᱥᱮᱱ ᱨᱟᱛ ᱯᱟᱨᱚᱵ ᱢᱟᱱᱮ ᱨᱟᱛ ᱨᱮᱱᱟᱜ ᱟᱨᱠᱤ, ᱠᱤ ᱵᱟᱲᱟᱭ ᱟᱢ ᱛᱚ ᱡᱚᱛᱚ ᱠᱷᱚᱱ ᱡᱚᱛᱚ ᱠᱷᱚᱱ ᱡᱟ ᱡᱟᱥᱛᱤ ᱡᱚᱛᱚ ᱠᱷᱚᱱ ᱢᱟᱨᱟᱝ ᱡᱟᱦᱟᱸ ᱨᱟᱛ ᱚᱨ ᱟᱠᱚ ᱚᱠᱟᱨᱮ ᱵᱟᱲᱟᱭ ᱟᱢ?
ᱦᱳᱭ, ᱦᱳᱭ ᱟᱫᱚ ᱟᱸᱡᱚᱢ ᱫᱚ ᱟᱸᱡᱚᱢ ᱦᱩᱭ ᱠᱟᱱᱟ ᱟᱫᱚ ᱞᱟᱹᱭ ᱵᱤᱱ
ᱚᱱᱟ ᱫᱚ ᱯᱩᱨᱤ ᱨᱮ ᱟᱨᱠᱤ ᱚᱱᱟ ᱢᱟᱱᱮ ᱯᱩᱨᱤ ᱨᱮ ᱟᱹᱰᱤ ᱢᱟᱨᱟᱝ ᱟᱹᱰᱤ ᱟᱹᱰᱤ ᱚᱛᱷᱟᱢ ᱜᱮ ᱟᱨ ᱟᱹᱰᱤ ᱵᱷᱤᱲ ᱟᱹᱰᱤ ᱵᱷᱤᱲ ᱢᱟᱱᱮ ᱚᱱᱠᱟᱱ ᱵᱷᱤᱲ ᱚᱱᱠᱟ ᱚᱠᱟᱴᱟᱜ ᱚᱠᱟᱴᱟᱜ ᱯᱷᱮᱥᱴᱤᱵᱷᱮᱞ ᱨᱮᱦᱚᱸ ᱚᱱᱠᱟ ᱵᱷᱤᱲ ᱫᱚ ᱢᱟᱱᱮ ᱟᱹᱰᱤ ᱠᱚᱢ ᱵᱤᱱ ᱧᱮᱞ
ᱦᱳᱭ ᱦᱳᱭ
ᱟᱨ ᱚᱸᱰᱮ ᱫᱚ ᱡᱮᱦᱮᱛᱩ ᱮᱸᱜ ᱯᱩᱞ ᱮᱯ ᱯᱩᱱᱭᱟᱹ ᱛᱷᱟᱢ ᱠᱷᱚᱱ ᱢᱤᱫᱴᱤᱡ ᱛᱷᱟᱢ ᱚᱸᱰᱮ ᱢᱮᱱᱟᱜ-ᱟ
ᱦᱳᱭ ᱦᱳᱭ
ᱦᱮᱸ ᱡᱟᱦᱟᱸ ᱡᱟᱦᱟᱸ ᱠᱚ ᱢᱮᱛᱟᱜ-ᱟ ᱡᱚᱜᱚᱱᱱᱟᱛᱷ ᱡᱚᱜᱚᱱᱱᱟᱛᱷ ᱴᱮᱢᱯᱮᱞ ᱡᱚᱜᱚᱱᱱᱟᱛᱷ ᱟᱜ ᱢᱚᱱᱫᱤ ᱦᱮᱸ ᱚᱱ ᱚᱸᱰᱮ ᱟᱨᱠᱤ ᱯᱩᱨᱟᱹ ᱵᱤᱥᱥᱚ ᱨᱮᱱᱟᱜ ᱡᱟᱦᱟᱸ ᱡᱚᱛᱚ ᱠᱷᱚᱱ ᱢᱟᱨᱟᱝ ᱡᱟᱦᱟᱸ ᱦᱳᱭᱳᱜ ᱟ ᱚᱸᱰᱮ ᱯᱷᱮᱥᱴᱤᱵᱮᱞ ᱦᱩᱭᱩᱜ ᱞᱟᱹᱜᱤᱫ ᱱᱚᱜ-ᱚᱭ ᱯᱚᱱᱨᱚ ᱥᱳᱞᱞᱳ ᱛᱟᱹᱨᱤᱠᱷ ᱟᱨᱠᱤ᱾
ᱦᱳᱭ
ᱨᱟᱛ ᱠᱚ ᱚᱨᱟ ᱦᱟᱸᱰᱮ ᱢᱚᱸᱫᱮ ᱚᱸᱰᱮ ᱢᱚᱱᱫᱤᱨ ᱠᱷᱚᱱᱟᱜ ᱜᱮᱠᱚ ᱚᱨ ᱟᱹᱜᱩᱭᱟᱠᱚ ᱢᱟᱥᱤ ᱵᱟᱲᱤ ᱢᱟᱥᱤ ᱵᱟᱲᱤ ᱚᱨ ᱟᱹᱜᱩ ᱠᱟᱛᱮᱜ ᱟᱨᱦᱚᱸ ᱠᱚ ᱨᱩᱣᱟᱹᱲᱮᱭᱟᱠᱚ ᱚᱲᱟᱜ ᱥᱮᱫ ᱛᱮᱜᱮ, ᱛᱟᱯᱚᱨᱮ ᱚᱱᱟ ᱴᱟᱜ ᱤᱭᱟᱹ ᱠᱚ ᱦᱳᱭ ᱠᱟᱛᱮᱫ ᱦᱟᱸᱜ ᱛᱟᱯᱚᱨᱮ ᱚᱸᱰᱮ ᱟᱹᱵᱤᱱ ᱵᱤᱱ ᱵᱟᱲᱟᱭᱟ ᱡᱮ ᱵᱟᱲᱟᱭ ᱵᱟᱲᱟᱭᱟ ᱪᱮ ᱵᱤᱱ ᱵᱟᱝᱟ ᱠᱤᱱᱛᱩ ᱚᱱᱟ ᱚᱱᱟ ᱨᱟ ᱚᱱᱟ ᱡᱟᱦᱟᱸ ᱢᱚᱱᱫᱤᱨ ᱨᱮ ᱚᱸᱰᱮ ᱟᱹᱰᱤ ᱟᱹᱰᱤ ᱟᱥᱯᱤ ᱟᱹᱰᱤ ᱢᱟᱱᱮ ᱡᱚᱠᱷᱚᱱ ᱵᱤᱱ ᱚᱱᱟ ᱯᱟᱨᱟᱵᱽ ᱨᱮ ᱪᱟᱞᱟᱜ ᱟᱹᱵᱤᱱ ᱟᱹᱰᱤ ᱥᱩᱠ ᱟᱨ ᱥᱟᱱᱛᱤ ᱵᱤᱱ ᱧᱟᱢᱟ ᱡᱚᱠᱷᱚᱱ ᱡᱚᱠᱷᱚᱱ ᱜᱮ ᱟᱹᱵᱤᱱ ᱚᱱᱟ ᱢᱚᱱᱫᱤᱨ ᱨᱮ ᱧᱮᱞ ᱟᱵᱤᱱ ᱡᱮ ᱟᱹᱰᱤ ᱟᱹᱰᱤ ᱚᱱᱟ ᱟᱹᱰᱰᱤ ᱢᱟᱨᱮ ᱢᱚᱱᱫᱤᱨ ᱠᱟᱱᱟ ᱟᱹᱰᱰᱤ ᱢᱟᱨᱮ ᱢᱚᱱᱫᱤᱨ ᱠᱟᱱᱟ᱾
ᱟᱪᱪᱷᱟ ᱛᱟᱦᱞᱮ ᱚᱱᱟ ᱫᱚ ᱟᱹᱰᱤ ᱚᱱᱠᱟ ᱧᱩᱛᱩᱢ ᱟᱱᱟᱜ ᱢᱚᱱᱫᱤᱨ ᱠᱟᱱ ᱜᱮᱭᱟ?
ᱦᱮᱸ ᱮᱠᱫᱚᱢ ᱮᱠᱫᱚᱢ ᱟᱹᱰᱤ ᱧᱩᱛᱩᱢᱛᱩᱢ ᱟᱱᱟᱜ ᱢᱚᱱᱫᱤᱨ ᱠᱟᱱᱟ ᱟᱵᱤᱱ ᱡᱚᱠᱷᱚᱱ ᱵᱤᱱ ᱧᱮᱞᱟ ᱚᱸᱰᱮ ᱡᱚᱠᱷᱚᱱ ᱵᱷᱩᱜᱽ ᱵᱷᱳᱩᱜᱽ ᱠᱚ ᱦᱟᱹᱴᱤᱧ ᱟᱠᱚᱣᱟ ᱠᱚ, ᱟᱨᱠᱤ ᱦᱚᱲ ᱦᱟᱹᱴᱤᱧ ᱟᱠᱚᱣᱟ ᱠᱚ ᱛᱚᱠᱷᱚᱱ ᱚᱱᱟ ᱵᱷᱳᱜᱽ ᱧᱮᱞ ᱵᱮ ᱛᱤᱥ ᱦᱚᱸ ᱡᱟᱹᱥᱛᱤ ᱦᱚᱸ ᱵᱟᱝ ᱡᱟᱹᱥᱛᱤᱜ-ᱟ ᱟᱨ ᱵᱟᱲᱛᱤ ᱦᱚᱸ ᱵᱟᱝ ᱵᱟᱹᱲᱛᱤᱜ-ᱟ᱾ ᱡᱟᱹᱥᱛᱤ ᱦᱚᱸ ᱵᱟᱝ ᱡᱟᱹᱥᱛᱤᱜ-ᱟ ᱟᱨ ᱠᱚᱢ ᱦᱚᱸ ᱵᱟᱝ ᱠᱚᱢᱚᱜ-ᱟ᱾
ᱦᱳᱭ ᱦᱳᱭ ᱛᱟᱦᱚᱞᱮ ᱚᱱᱠᱟ ᱤᱭᱟᱹ ᱠᱚ ᱦᱳᱭ ᱞᱮᱱ ᱠᱷᱟᱱ ᱚᱸᱰᱮ ᱪᱟᱞᱟᱜ ᱦᱩᱭᱩᱜ-ᱟ᱾
ᱦᱮᱸ ᱡᱟ ᱛᱤᱥ ᱡᱩᱫᱤ ᱟᱹᱵᱤᱱ ᱦᱮᱡ ᱥᱟᱱᱟ ᱵᱤᱱᱟ ᱱᱟᱦᱸᱜ, ᱱᱚᱣᱟ ᱯᱟᱨᱟᱚᱵᱽ ᱫᱚ ᱱᱤᱦᱟᱹᱛᱤ ᱱᱤᱦᱟᱹᱛᱤ ᱵᱤᱱ ᱧᱮᱞᱟ᱾ ᱪᱮᱫᱟᱜ ᱥᱮ ᱟᱨ ᱚᱱ ᱚᱱᱛᱮ ᱟᱹᱰᱤᱜᱟᱱ ᱫᱟᱬᱟ ᱡᱟᱭᱜᱟ ᱦᱚᱸ ᱢᱮᱱᱟᱜ-ᱟ ᱟᱨ ᱟᱹᱰᱤᱜᱟᱱ ᱢᱚᱱᱫᱤᱨ ᱠᱚᱦᱚᱸ ᱢᱮᱱᱟᱜ-ᱟ᱾ ᱟᱹᱰᱤ ᱠᱤᱪᱩ ᱵᱤᱱ ᱧᱮᱞ ᱧᱟᱢᱟ ᱟᱹᱰᱤ ᱠᱤᱪᱩ ᱡᱮᱞᱮᱠᱟ ᱠᱟᱱᱟᱯ ᱴᱮᱢᱯᱮᱞ ᱢᱮᱱᱟᱜ-ᱟ ᱛᱟᱯᱨᱮ ᱥᱟᱱᱴᱮᱢᱯᱮᱞ ᱢᱮ ᱱᱚᱣᱟ ᱠᱚᱨᱮ ᱚᱱᱟ ᱠᱚᱨᱮ ᱟᱹᱰᱤ ᱠᱤᱪᱷᱩ ᱛᱟᱦᱮᱱ ᱛᱟᱯᱚᱨᱮ ᱥᱚᱢᱩᱫᱨᱚ ᱦᱚᱸ ᱢᱮᱱᱟᱜ-ᱟ ᱚᱸᱰᱮ ᱯᱟᱥᱮᱨᱮ ᱟᱨᱠᱤ
ᱦᱳᱭ ᱦᱳᱭ
ᱟᱹᱰᱤ ᱟᱛᱷᱟᱹᱱ ᱡᱟ ᱫᱟᱬᱟᱱ ᱡᱟᱭᱜᱟ ᱠᱚ ᱢᱮᱱᱟᱜ-ᱟ ᱛᱟᱯᱚᱨᱮ ᱚᱱᱟ ᱯᱟᱨᱟᱢᱚᱛ ᱛᱚ ᱢᱮᱱᱟᱜ ᱜᱮᱭᱟ ᱛᱟᱯᱚᱨᱮ ᱯᱟᱨᱟᱵᱽ ᱡᱚᱠᱷᱚᱱ ᱦᱳᱭᱳᱜ-ᱟ ᱩᱱ ᱯᱟᱨᱟᱵᱽ ᱨᱮᱜᱮ ᱟᱹᱰᱤ ᱟᱹᱛᱟᱹᱢ ᱟᱹᱰᱤ ᱢᱟᱨᱟᱝ ᱚᱱᱟ ᱤᱭᱟᱹ ᱵᱟᱹᱭᱥᱟᱹᱜ ᱟ ᱚᱱᱟ ᱢᱮᱞᱟ ᱟᱨᱠᱤ ᱞᱟᱹᱭᱟᱠᱚ
ᱦᱳᱭ ᱦᱳᱭ
ᱟᱰᱰᱤ ᱢᱟᱨᱟᱝ ᱢᱮᱞᱟ ᱠᱚ ᱵᱟᱭᱥᱟᱹ ᱟᱰᱰᱤ ᱢᱟᱨᱟᱝ ᱢᱮᱞᱟ ᱵᱟᱹᱭᱥᱟᱣ ᱟᱠᱚ ᱚᱸᱰᱮ᱾ ᱟᱨ ᱚᱱᱟ ᱢᱚᱭᱞᱟ ᱨᱮ ᱡᱚᱠᱷᱚᱱ ᱵᱤᱱ ᱪᱟᱞᱟᱜ ᱛᱚᱠᱷᱚᱱ ᱟᱹᱰᱤ ᱟᱹᱰᱤ ᱠᱤᱪᱷᱩ ᱵᱤᱱ ᱧᱮᱞ ᱧᱟᱢᱟ ᱟᱨ ᱡᱟᱦᱟᱸ ᱢᱟᱨᱮ ᱢᱟᱨᱮ ᱡᱤᱱᱤᱥ ᱚᱱᱟ ᱦᱚᱸᱠᱚᱵᱤᱱ ᱧᱮᱞ ᱡᱟᱦᱟᱸ ᱛᱤ ᱛᱮᱭᱟᱜ ᱛᱮᱭᱟᱨᱟᱜ ᱠᱚ ᱚᱱᱟ ᱠᱚᱦᱚᱸ ᱵᱤᱱ ᱧᱮᱞ ᱧᱟᱢᱟ᱾ ᱟᱰᱰᱤ ᱠᱤᱪᱷᱩ ᱡᱟᱦᱟᱸ ᱢᱩᱨᱛᱤ ᱞᱮᱠᱟᱱᱟᱜ ᱠᱚ ᱛᱤ ᱛᱮᱭᱟᱜ ᱛᱮᱭᱟᱨᱟ ᱟᱨ ᱟᱨ ᱱᱚᱣᱟ ᱢᱤᱫᱴᱤᱜ ᱢᱤᱫᱴᱤᱜ ᱚᱸᱰᱮᱻ ᱢᱤᱫᱴᱤᱜ ᱱᱚᱜ ᱠᱟ ᱢᱮᱱᱟᱜ-ᱟ ᱥᱟᱱᱛᱟᱞ ᱠᱚᱣᱟᱜ ᱦᱚᱸ ᱚᱸᱰᱮ ᱢᱤᱴᱤᱡ ᱛᱤ ᱛᱮᱭᱟᱜ ᱡᱟᱦᱟᱸ ᱮ ᱟᱠᱚᱣᱟᱜ ᱡᱟᱦᱟᱸ ᱟᱨᱠᱤ ᱵᱮᱱᱟᱣ ᱵᱮᱱᱟᱣ ᱛᱤ ᱛᱮᱠᱚ ᱡᱟᱦᱟᱸ ᱠᱚ ᱵᱮᱱᱟᱣᱟ ᱚᱱᱟ ᱨᱮᱱᱟᱜ ᱚᱸᱰᱮ ᱦᱚᱸᱠᱚ ᱟᱠᱷᱨᱤᱧ ᱜᱮᱭᱟ ᱠᱚ᱾
ᱟᱪᱪᱷᱟ ᱟᱱᱮ ᱟᱵᱚ ᱥᱟᱱᱛᱟᱲ ᱤᱭᱟᱹ ᱨᱮᱱᱟᱜ ᱡᱟᱦᱟᱸ ᱠᱚ ᱢᱮᱱᱟᱜ ᱛᱟᱵᱚᱱ ᱫᱚ
ᱦᱮᱸ ᱦᱮᱸ ᱢᱟᱱᱮ ᱡᱟᱦᱟᱸ ᱫᱚ ᱚᱲᱟᱜ ᱨᱮ ᱥᱟᱡᱟᱣ ᱠᱟᱛᱮ ᱫᱚᱦᱚ ᱞᱮᱠᱟ ᱜᱟᱱᱚᱜ-ᱟ᱾ ᱚᱱ ᱚᱱᱠᱟ ᱡᱤᱱᱤᱥ ᱠᱚ ᱟᱨᱠᱤ ᱟᱨ ᱚᱱᱟ ᱚᱱ ᱚᱱᱟ ᱚᱱᱟ ᱠᱚ ᱟᱰᱰᱤ ᱠᱤᱪᱷᱩ ᱟᱰᱰᱤ ᱠᱤᱪᱷᱩ ᱵᱮᱱ ᱧᱮᱞ ᱧᱟᱢᱟ᱾
ᱟᱪᱪᱷᱟ ᱚᱠᱛᱚ ᱠᱚ ᱧᱟᱢ ᱞᱮᱱᱠᱷᱟᱱ ᱪᱟᱞᱟᱜ ᱦᱩᱭᱩᱜᱼᱟ ᱛᱟᱦᱚᱞᱮ᱾
ᱦᱮᱸ ᱮᱠᱫᱚᱢ ᱮᱠᱫᱚᱢ ᱤᱧ ᱥᱟᱞᱟᱜ ᱡᱩᱚᱫᱤ ᱠᱚᱱᱴᱮᱠᱴ ᱵᱤᱱ ᱛᱚ ᱢᱟᱱᱮᱼᱼ ᱢᱮᱱᱟᱜ ᱵᱚᱱᱟ ᱠᱚᱱᱴᱮᱠ ᱠᱚᱱᱴᱮᱠ ᱠᱤᱱᱛᱩᱼᱼ ᱱᱚᱝᱠᱟ ᱜᱮ ᱯᱷᱳᱱ ᱵᱟᱲᱟᱭ ᱵᱤᱱᱟ ᱡᱩᱫᱤ ᱡᱟᱦᱟᱸ ᱛᱤᱥ ᱵᱤᱱ ᱦᱤᱡᱩᱜᱼᱟ ᱮᱱᱠᱷᱟᱱ ᱫᱚ ᱱᱟᱛᱮ ᱱᱤᱦᱟᱹᱛ ᱱᱚᱣᱟ ᱫᱚ ᱵᱤᱱ ᱧᱮᱞ ᱛᱚᱨᱟᱭᱟ ᱟᱨ ᱟᱹᱞᱤᱧ ᱢᱟ ᱢᱮᱱᱟᱜ ᱞᱤᱧ ᱜᱮᱭᱟ ᱩᱱᱠᱩ ᱱᱤᱦᱟᱹᱛ ᱵᱤᱱᱼᱼ ᱱᱤᱦᱟᱹᱛᱤ ᱟᱹᱞᱤᱧ ᱫᱚ ᱧᱮᱞ ᱦᱚᱪᱚ ᱵᱤᱱᱟᱞᱤᱧ᱾ ᱦᱮᱸ ᱟᱨ ᱟᱯᱮ ᱥᱮᱫ ᱫᱚ ᱪᱮᱫ ᱞᱮᱠᱟ ᱛᱟᱞᱮ ᱚᱱᱟ ᱯᱟᱨᱟᱵᱷ?
ᱚᱱᱠᱟ ᱟᱞᱮ ᱥᱮᱱ ᱞᱟᱹᱭ ᱞᱮᱠᱷᱟᱱ ᱫᱚ ᱚᱱᱠᱟ ᱚᱱᱟᱠᱚ ᱯᱚᱨᱚᱵᱽ ᱦᱚᱸ ᱦᱩᱭᱩᱜᱼᱟ ᱢᱮᱱᱠᱷᱟᱱᱼᱼ ᱠᱷᱟᱱ ᱟᱵᱚ ᱡᱩᱫᱤ ᱟᱵᱚ ᱥᱟᱱᱛᱟᱲᱟᱜ ᱯᱚᱨᱚᱵᱽ ᱧᱮᱞ ᱞᱮᱠᱷᱟᱱ ᱫᱚ ᱵᱟᱦᱟ ᱥᱚᱦᱚᱨᱟᱭ ᱛᱠᱤᱱ ᱜᱮ ᱢᱮᱱᱟᱜᱼᱟ ᱟᱵᱚᱣᱟᱜ ᱥᱚᱦᱨᱟᱭ ᱡᱟᱦᱟᱸ ᱫᱚ ᱟᱵᱚᱣᱟᱜ ᱢᱟᱨᱟᱝ ᱯᱚᱨᱚᱵᱽ ᱟᱵᱚ ᱥᱟᱱᱛᱟᱲᱟᱜ᱾
ᱦᱮᱸ ᱦᱮᱸ ᱮᱠᱫᱚᱢ ᱮᱠᱫᱚᱢ ᱮᱠᱫᱚᱢ
ᱦ ᱟᱨᱮ ᱮᱱᱛᱮ ᱚᱱᱟ ᱢᱚᱬᱮ ᱢᱟᱦᱟ ᱦᱚᱸ ᱟᱹᱰᱤ ᱡᱟᱠ ᱡᱚᱢᱚᱠ ᱨᱟᱹᱥᱠᱟᱹ ᱛᱮᱜᱮᱼᱼ ᱛᱟᱯ ᱛᱟᱦᱮᱱᱟᱞᱮ
ᱦᱮᱸ ᱮᱠᱫᱚᱢ ᱮᱠᱫᱚᱢ᱾
ᱦᱳᱭ ᱚᱱᱟ ᱯᱳᱭᱞᱳ ᱫᱤᱱ ᱦᱚᱸ ᱦᱩᱸ ᱜᱚᱴ ᱴᱟᱺᱰᱤ ᱨᱮ ᱚᱱᱠᱟ ᱯᱳᱭᱞᱳ ᱫᱤᱱ ᱫᱚ ᱜᱚᱴ ᱴᱟᱺᱰᱤ ᱨᱮ ᱵᱚᱸᱜᱟ ᱵᱩᱨᱩ ᱠᱟᱛᱮᱫᱼᱼ
ᱦᱮᱸ ᱦᱮᱸ ᱮᱠᱫᱚᱢ᱾
ᱤᱱᱟ ᱯᱚᱨᱮ ᱱᱟᱭᱠᱮ ᱜᱚᱴ ᱴᱟᱺᱰᱤ ᱨᱮ ᱵᱚᱸᱜᱟᱼᱼ ᱥᱚᱲᱮ ᱠᱚ ᱡᱚᱢ ᱦᱩᱭ ᱠᱟᱛᱮ ᱟᱫᱚ ᱨᱩ ᱨᱩ ᱛᱮ ᱚᱲᱟᱜ ᱨᱩᱣᱟᱹᱲ ᱦᱩᱭᱩᱜᱼᱟ ᱮᱱᱦᱤᱞᱳᱜ ᱫᱚ
ᱦᱮᱸ ᱦᱮᱸ᱾
ᱱᱩᱠᱩ ᱟᱞᱮ ᱥᱮᱱ ᱫᱚ ᱜᱟᱹᱭ ᱠᱚ ᱡᱟᱜᱟᱣ ᱠᱚᱣᱟ ᱟᱯᱮ ᱥᱮᱱ ᱚᱱᱠᱟ ᱦᱩᱭᱩᱜ ᱛᱟᱦᱮᱸᱱᱟ ᱥᱮ ᱵᱟᱝ?
ᱦᱮᱸ ᱦᱮᱸ ᱟᱞᱮᱥᱮᱱ ᱚᱱᱠᱟᱜᱮ ᱢᱟᱱᱮ ᱨᱩ ᱨᱩ ᱠᱚᱫᱚ ᱢᱮᱱᱟᱜ ᱜᱮᱭᱟ ᱟᱯᱮ ᱢᱟᱱᱮ ᱚᱠᱟ ᱢᱟᱹᱦᱱᱟᱹ ᱨᱮᱯᱮ ᱢᱟᱱᱟᱣ ᱜᱮᱭᱟ ᱟᱯᱮ ᱚᱱᱟ ᱤᱭᱟᱹ ᱵᱟᱦᱟ ᱯᱚᱨᱚᱵᱽ ᱫᱚ?
ᱵᱟᱦᱟ ᱯᱚᱨᱚᱵᱽ ᱫᱚ ᱚᱱᱠᱟ ᱫᱚ ᱵᱟᱦᱟ ᱯᱚᱨᱚᱵᱽ ᱞᱟᱹᱭ ᱞᱮᱠᱷᱟᱱ ᱫᱚ ᱟᱞᱮ ᱥᱮᱱ ᱫᱚᱼᱼ ᱤᱭᱟᱹ ᱚᱱᱠᱟ ᱚᱱᱠᱟ ᱱᱤᱨᱫᱤᱥᱴᱚ ᱚᱱᱠᱟ ᱫᱤᱱ ᱫᱚ ᱵᱟᱝ ᱯᱨᱚᱛᱤᱵᱟᱨ ᱡᱮ ᱱᱩᱱᱟᱹᱜ ᱰᱮᱴ ᱨᱮᱜᱮ ᱱᱩᱱᱟᱹᱜ ᱛᱟᱹᱨᱤᱠᱷ ᱨᱮᱜᱮ ᱦᱩᱭᱩᱜᱼᱟ ᱚᱱᱠᱟ ᱫᱚ ᱵᱟᱝ ᱟᱞᱮ ᱥᱮᱱ ᱫᱚᱼᱼ ᱚᱱᱠᱟ ᱧᱮᱞ ᱠᱮᱜ- ᱟ ᱞᱮ
ᱢᱟᱱᱮ ᱚᱠᱟ ᱢᱟᱥ ᱚᱠᱟ ᱚᱱᱟ ᱟᱨᱠᱤ ᱢᱟᱹᱦᱱᱟᱹ ᱠᱷᱚᱱ ᱚᱠᱟ ᱢᱟᱹᱦᱱᱟ ᱦᱩᱭᱩᱜ ᱜᱮᱭᱟ᱾
ᱟᱞᱮ ᱫᱚ ᱱᱚᱜᱝᱠᱟ ᱦᱤᱥᱟᱹᱵ ᱛᱮ ᱡᱮ ᱡᱚᱠᱷᱚᱱ ᱜᱮ ᱱᱟᱣᱟᱼᱼ ᱫᱟᱨᱮ ᱥᱟᱠᱟᱢ ᱠᱚ ᱵᱟᱦᱟ ᱠᱚ ᱵᱟᱦᱟᱜᱼᱟ᱾ ᱦᱳᱭ ᱚᱱᱟ ᱚᱱᱠᱟᱱ ᱴᱟᱭᱤᱢ ᱨᱮ ᱟᱫᱚ ᱚᱱᱟ ᱠᱚ ᱤᱭᱟᱹ ᱠᱟᱛᱮᱼᱼ
ᱢᱟᱸᱱᱮ ᱟᱞᱮ ᱥᱮᱫ ᱫᱚ ᱡᱮᱢᱚᱱ ᱟᱞᱮ ᱥᱮᱫᱼᱼ ᱡᱮᱢᱚᱱ ᱱᱚᱝᱠᱟ ᱡᱟᱱᱩᱣᱟᱨᱤ ᱯᱷᱮᱵᱨᱩᱟᱨᱤ ᱚᱱᱠᱟᱼᱼ ᱛᱮᱠᱚ ᱤᱭᱟᱹᱭᱟᱠᱚ ᱯᱷᱮᱵᱨᱩᱟᱨᱤ ᱢᱟᱨᱪ᱾
ᱱᱚᱛᱮ ᱟᱞᱮ ᱥᱮᱱ ᱫᱚ ᱚᱱᱠᱟ ᱫᱚ ᱵᱟᱹᱧ ᱟᱸᱡᱚᱢ ᱟᱠᱟᱜᱼᱟ ᱚᱱᱠᱟ ᱡᱚᱠᱷᱚᱱ ᱢᱟᱠᱷ ᱯᱷᱟᱹᱜᱩᱱ ᱡᱚᱠ ᱡᱚᱠᱷᱚᱱ ᱱᱟᱣᱟ ᱥᱟᱠᱟᱢ ᱠᱚ ᱵᱟᱦᱟ ᱠᱚ ᱤᱭᱟᱹᱜᱼᱟ᱾
ᱦᱮᱸ ᱦᱮᱸᱻ
ᱞᱟᱭᱟᱠᱚ ᱵᱟᱝᱢᱟ ᱡᱟᱦᱮᱨ ᱨᱮ ᱞᱟᱦᱟ ᱵᱟᱝ ᱵᱚᱸᱜᱟ ᱞᱮᱠᱷᱟᱱ ᱡᱚᱢ ᱠᱚ ᱵᱟᱝ ᱜᱟᱱᱚᱜᱼᱟ ᱛᱚ᱾ ᱵᱟᱦᱟ ᱦᱚᱸ ᱵᱟᱦᱟ ᱵᱟᱝ ᱜᱟᱱᱚᱜᱼᱟ᱾ ᱚᱱᱟ ᱠᱷᱟᱹᱛᱤᱨ ᱛᱮ ᱯᱳᱭᱞᱳ ᱵᱟᱦᱟ ᱵᱚ ᱵᱚᱸᱜᱟᱭᱟ᱾
ᱦᱮᱸ ᱦᱮᱸ ᱦᱮᱸ, ᱟᱨ ᱱᱚᱣᱟ ᱵᱟᱦᱟ ᱯᱟᱨᱟᱵᱽ ᱫᱚ ᱢᱟᱱᱮ ᱢᱟᱱᱮ ᱱᱚᱣᱟ ᱫᱚ ᱱᱚᱣᱟ ᱫᱚ ᱢᱤᱴᱤᱡ ᱯᱨᱚᱠᱨᱤᱛᱤ ᱨᱮᱱᱟᱜᱼᱼ ᱯᱨᱚᱠᱨᱤᱛᱤ ᱨᱮ ᱯᱩᱡᱟ ᱠᱟᱱᱟ ᱱᱚᱣᱟ ᱫᱚ ᱢᱟᱱᱮ ᱫᱟᱨᱮ, ᱠᱚ ᱱᱟᱹᱲᱤ, ᱠᱚ ᱛᱟᱯᱚᱨᱮ ᱫᱷᱤᱨᱤ, ᱠᱚ ᱱᱚᱣᱟ ᱫᱷᱟᱹᱨᱛᱤ ᱠᱚ ᱡᱚᱛᱚ ᱡᱤᱱᱤᱥ ᱜᱮᱵᱚ ᱟᱵᱚ ᱱᱚᱣᱟ ᱦᱤᱞᱳᱜ ᱫᱚ ᱢᱟᱱᱮ ᱟᱹᱰᱤ ᱵᱚᱸᱜᱟ ᱟᱠᱚ ᱟᱹᱰᱤ ᱥᱟᱨᱦᱟᱣ ᱛᱮᱠᱚ ᱵᱚᱸᱜᱟᱜ-ᱟ᱾
ᱦᱳᱭ ᱦᱳᱭ
ᱱᱚᱣᱟ ᱫᱤᱱ ᱫᱚ ᱟᱹᱰᱤ ᱢᱟᱱᱮ ᱟᱹᱰᱤ ᱥᱟᱱᱛᱟᱞ ᱠᱚᱣᱟᱜ ᱫᱚ ᱟᱹᱰᱤ ᱢᱟᱨᱟᱝ ᱫᱤᱥᱚᱢ ᱢᱟᱨᱟᱝ ᱡᱟᱦᱟᱸ ᱯᱟᱨᱟᱵᱽ ᱱᱚᱣᱟ ᱱᱚᱣᱟ ᱠᱟᱱᱟ᱾
ᱟᱵᱚᱣᱟᱜ ᱢᱟᱱᱮ ᱵᱚᱪᱷᱚᱨ ᱮᱦᱚᱵ ᱨᱮᱱᱟᱜ ᱯᱳᱭᱞᱳ ᱵᱟᱦᱟ ᱜᱮ ᱛᱟᱵᱚ ᱯᱚᱨᱚᱵᱽ ᱞᱮᱠᱟᱛᱮ᱾
ᱦᱮᱸ ᱦᱮᱸ᱾ ᱱᱚᱣᱟ ᱫᱚ ᱡᱟᱦᱟᱸ ᱱᱟᱭᱠᱮ ᱫᱚᱣᱟᱨᱟ ᱱᱚᱣᱟ ᱫᱚ ᱤᱭᱟᱹ ᱤᱭᱟᱹᱭᱟᱠᱚ ᱟᱨᱠᱤ ᱚᱱᱮ ᱯᱩᱡᱟᱹᱭᱟᱠᱚ᱾
ᱦᱳᱭ ᱦᱳᱭ᱾
ᱟᱨ
ᱟᱯᱮ ᱥᱮᱱ ᱦᱚᱸ ᱚᱱᱠᱟ ᱵᱟᱦᱟ ᱯᱚᱨᱚᱵᱽ ᱫᱚ ᱦᱳᱭᱳᱜ ᱜᱮᱭᱟ ᱛᱚ?
ᱦᱮᱸ ᱦᱮᱸ ᱮᱠᱫᱚᱢ ᱟᱞᱮᱥᱮᱫ ᱫᱚ ᱱᱤᱭᱟᱹᱛᱤ ᱟᱞᱮᱥᱮᱫ ᱫᱚ ᱮ ᱟᱞᱮᱥᱮᱫ ᱫᱚᱧ ᱞᱟᱹᱭ ᱠᱮᱜ ᱤᱧ ᱛᱚ ᱢᱟᱱᱮ ᱡᱮᱢᱚᱱ ᱢᱟᱱᱮ ᱡᱟᱱᱩᱣᱟᱨᱤ ᱯᱷᱮᱵᱽᱨᱚᱣᱟᱨᱤ ᱢᱟᱨᱪᱷ ᱱᱤᱭᱟ ᱵᱷᱤᱛᱤᱨ ᱛᱮ ᱜᱚᱴᱟ ᱟᱨᱠᱤ ᱯᱩᱨᱟᱹᱣᱟ᱾
ᱵᱟᱝ ᱟᱪᱪᱷᱟ᱾ ᱟᱨ ᱛᱟᱦᱚᱞᱮ ᱟᱯᱮ ᱥᱮᱱ ᱫᱚ ᱚᱱᱠᱟ ᱵᱟᱥᱟᱛᱮ ᱟᱨ ᱚᱱᱠᱟ ᱮᱴᱟᱜ ᱟᱵᱚ ᱥᱟᱱᱛᱟᱲ ᱥᱚᱢᱟᱡᱽ ᱨᱮᱱᱟᱜ ᱟᱨ ᱪᱮᱫ ᱯᱚᱨᱚᱵᱽ ᱠᱚ ᱦᱩᱭᱩᱜ ᱜᱮᱭᱟ?
ᱟᱞᱮ ᱥᱮᱫ ᱞᱟᱹᱭ ᱵᱚᱞᱛᱮ ᱟᱨ ᱮᱴᱟᱜ ᱥᱟᱱᱛᱟᱲ ᱵᱚᱞᱛᱮ ᱟᱫᱚ ᱥᱚᱨᱦᱟᱭ ᱢᱮᱱᱟᱜ-ᱟ ᱥᱚᱨᱦᱟᱭ᱾ ᱡᱮᱢᱚᱱ ᱟᱜ ᱥᱚᱦᱨᱟᱭ ᱫᱚ ᱚᱠᱴᱳᱵᱚᱨ ᱠᱷᱚᱱᱟᱜ ᱱᱚᱵᱷᱮᱢᱵᱚᱨ᱾
ᱦᱳᱭ ᱦᱳᱭ᱾
ᱚᱱᱮ ᱚᱱᱠᱟ ᱟᱨᱠᱤ ᱢᱟᱱᱟᱣ ᱜᱮ ᱟᱯᱮ ᱥᱮᱫ ᱫᱚ ᱥᱚᱦᱨᱟᱭ ᱫᱚ ᱢᱟᱱᱟᱣ ᱜᱮᱭᱟ ᱥᱮ ᱯᱮ?
ᱦᱳᱭ ᱢᱟᱱᱟᱣ ᱫᱚ ᱢᱟᱱᱟᱣᱟᱞᱮ ᱟᱫᱚ ᱟᱞᱮ ᱥᱮᱫ ᱫᱚ ᱡᱮᱢᱚᱱ ᱟᱵᱚᱣᱟᱜ ᱤᱭᱟᱹ ᱨᱮᱫᱚ ᱢᱮᱱᱟᱜ-ᱟ ᱥᱚᱦᱚᱨᱟᱭ ᱵᱚᱸᱜᱟ ᱥᱚᱦᱨᱟᱭ ᱞᱮᱱᱠᱷᱟᱱ ᱠᱷᱟᱱ ᱜᱮ ᱵᱷᱟᱜᱮ ᱦᱩᱭᱩᱜ-ᱟ ᱟᱫᱚ ᱟᱞᱮ ᱥᱮᱱ ᱫᱚ ᱚᱱᱠᱟ ᱫᱚ ᱵᱟᱝ ᱥᱮᱫᱟᱭ ᱦᱟᱯᱲᱟᱢ ᱠᱚ ᱠᱷᱚᱱ ᱜᱮ ᱟᱞᱮ ᱥᱮᱱ ᱫᱚ ᱚᱱᱟ ᱯᱩᱥ ᱵᱚᱸᱜᱟ ᱥᱚᱦᱨᱟᱭ ᱧᱮᱞ ᱦᱩᱭ ᱟᱠᱟᱱᱟ᱾ ᱛᱚ ᱱᱤᱛᱚᱜ ᱦᱚᱸ ᱚᱱᱠᱟ ᱜᱮ ᱯᱩᱥ ᱵᱚᱸᱜᱟ ᱜᱮᱞᱮ ᱥᱚᱨᱦᱟᱭᱚᱜ-ᱟ᱾
ᱦᱮᱸ ᱾ ᱟᱞᱮ ᱥᱮ ᱱᱚᱜ-ᱚᱭ ᱚᱠᱴᱳᱵᱚᱨ ᱟᱨ ᱱᱚᱵᱷᱮᱢᱵᱚᱨ ᱥᱮᱫ ᱨᱮᱜᱮ ᱦᱩᱭᱩᱜ-ᱟ ᱱᱟᱦᱟᱜ᱾
ᱦᱳᱭ ᱦᱳᱭ᱾
ᱟᱨ ᱟᱨ ᱢᱟᱱᱮ ᱩᱱ ᱦᱤᱞᱳᱜ ᱫᱚ ᱢᱟᱱᱮ ᱜᱟᱹᱭ ᱠᱚ
ᱦᱳᱭ ᱦᱳᱭ᱾
ᱢᱟᱱᱮ ᱡᱟᱦᱟᱸ ᱯᱚᱥᱩ ᱠᱚ ᱟᱨᱠᱤ
ᱦᱳᱭ ᱦᱳᱭ᱾
ᱩᱱᱠᱩ ᱯᱩᱡᱟᱹ ᱠᱚᱣᱟᱞᱮ
ᱦᱩᱸ
ᱛᱟᱯᱚᱨᱮ ᱟᱨ ᱡᱟᱦᱟᱸ ᱚᱱᱮ ᱤᱭᱟᱹ ᱚᱲᱟᱜ ᱠᱚᱞᱮ ᱯᱩᱨᱟᱹ ᱚᱲᱟᱜ ᱫᱩᱣᱟᱹᱨ ᱠᱚ ᱯᱩᱨᱟᱹ ᱥᱟᱡᱟᱣ ᱦᱩᱭᱩᱜ-ᱟ ᱮᱱᱦᱤᱞᱳᱜ ᱯᱩᱨᱟᱹ ᱤᱭᱟᱹᱛᱮ ᱚᱱᱟ ᱠᱟᱞᱟᱨ ᱠᱚ ᱤᱭᱟᱹᱛᱮ ᱡᱟᱦᱟᱱᱟᱜ ᱨᱚᱝ ᱠᱚ ᱥᱟᱡᱟᱣᱟᱜ ᱟ ᱜᱶᱭᱨᱭᱢᱠᱚ ᱚᱲᱟᱜ ᱚᱲᱟᱜ ᱚᱲᱟᱜ ᱚᱲᱟᱜ ᱟᱹᱰᱤ ᱪᱮᱦᱨᱟ ᱧᱮᱞᱚᱜᱼᱟ ᱚᱲᱟᱜ ᱡᱚᱠᱷᱚᱱ ᱜᱮ ᱵᱚᱞᱚᱱᱟ ᱵᱟᱝ ᱮᱢ ᱢᱮᱱᱟ ᱡᱮ ᱦᱮᱸ ᱱᱚᱣᱟ ᱫᱚ ᱟᱹᱰᱤ ᱟᱹᱰᱤ ᱱᱚᱣᱟ ᱯᱚᱨᱚᱵᱽ ᱤᱧ ᱢᱟᱱᱮ ᱡᱚᱠᱷᱚᱱ ᱜᱮ ᱟᱞᱮ ᱟᱹᱛᱩᱧ ᱪᱟᱞᱟᱜ-ᱟ ᱩᱱ ᱡᱚᱠᱷᱚᱱ ᱜᱤᱧ ᱧᱮᱞᱟ ᱡᱮ ᱵᱟᱝ ᱦᱮᱸ ᱱᱚᱣᱟ ᱯᱚᱨᱚᱵᱽ ᱫᱚ ᱟᱹᱰᱤ ᱵᱮᱥ ᱜᱮᱭᱟ᱾ ᱴᱷᱤᱠ ᱜᱮᱭᱟ ᱵᱚᱭᱦᱟ᱾
ᱦᱳᱭᱛᱚ ᱢᱟ ᱛᱟᱦᱚᱞᱮ ᱤᱱᱠᱟᱹ ᱜᱮᱞᱟᱝ ᱠᱟᱛᱷᱟ ᱯᱚᱨᱮ ᱟᱨᱚ ᱚᱱᱠᱟ ᱚᱠᱛᱚ ᱠᱚ ᱧᱟᱢ ᱞᱮᱱᱠᱷᱟᱱ ᱠᱟᱛᱷᱟ ᱦᱩᱭᱩᱜ-ᱟ᱾
ᱴᱷᱤᱠ ᱜᱮᱭᱟ ᱢᱟ᱾